ᱦᱮᱸ ᱡᱚᱦᱟᱨ ᱜᱮ ᱡᱚᱦᱟᱨ ᱦᱮᱸ ᱟᱸᱡᱚᱢᱚᱜ ᱠᱟᱱ ᱜᱮᱭᱟ᱾
ᱟᱪᱷᱟ ᱤᱧ ᱫᱚ ᱴᱚᱯᱤᱠ ᱤᱧ ᱞᱟᱹᱭᱫᱟ ᱴᱷᱤᱠ ᱟᱪᱷᱮ ᱚᱱᱟ ᱵᱟᱨᱮᱛᱮ ᱠᱤᱪᱷᱩ ᱟᱞᱳᱪᱚᱱᱟ ᱞᱮᱱᱠᱷᱟᱱ ᱵᱷᱟᱜᱮ ᱦᱩᱭ ᱠᱚᱜ-ᱟ
ᱦᱮᱸ ᱦᱮᱸ ᱴᱷᱤᱠ ᱟᱪᱷᱟ
ᱟᱪᱷᱟ ᱟᱵᱚ ᱥᱟᱱᱛᱟᱞ ᱥᱚᱢᱟᱡᱽ ᱨᱮ ᱥᱟᱱᱛᱟᱲ ᱥᱚᱢᱟᱡᱽ ᱨᱮ ᱢᱟᱱᱮ ᱛᱤᱱ ᱨᱚᱠᱚᱢᱟᱜ ᱵᱟᱯᱞᱟ ᱢᱮᱱᱟᱜᱼᱟ ᱵᱟᱲᱟᱭ ᱡᱩᱫᱤᱢ ᱞᱟᱹᱭ ᱠᱮᱭᱟ᱾
ᱵᱟᱯᱞᱟ ᱫᱟ ᱛᱟᱦᱞᱮ ᱤᱧ ᱫᱚ ᱠᱷᱩᱵ ᱮᱠᱴᱟ ᱫᱚ ᱵᱟᱹᱧ ᱵᱟᱲᱟᱭ ᱨᱮᱦᱚ ᱡᱟᱦᱟᱸ ᱵᱮᱥᱤ ᱯᱨᱚᱪᱚᱞᱤᱛ ᱛᱚ ᱵᱟᱨᱭᱟ ᱢᱮᱱᱟᱜᱼᱟ ᱛᱚ ᱚᱱᱟᱜᱤᱧ ᱵᱟᱲᱟᱭ ᱜᱮᱭᱟ ᱢᱤᱫᱴᱟᱝ ᱫᱚ ᱦᱮᱪᱮ ᱱᱚᱜᱭ ᱥᱟᱨ ᱥᱟᱜᱩᱱ ᱢᱟᱱᱮ ᱧᱮᱞ ᱧᱮᱯᱮᱞ ᱠᱟᱛᱮ ᱢᱤᱫᱟᱝ ᱢᱤᱫᱴᱮᱱ ᱵᱟᱯᱞᱟ ᱟᱨ ᱢᱤᱫᱴᱟᱝ ᱫᱚ ᱠᱚᱸᱰᱮᱞ ᱧᱟᱯᱟᱢ ᱵᱟᱯᱞᱟ᱾ ᱛᱚ ᱱᱚᱣᱟ ᱵᱟᱨᱭᱟ ᱵᱤᱥᱚᱭ ᱛᱮᱜᱮ ᱵᱟᱲᱟᱭᱤᱧ ᱫᱟ ᱟᱨ ᱟᱢᱚ ᱡᱩᱚᱫᱤ ᱟᱨᱚ ᱡᱟᱥᱛᱤ ᱡᱟᱹᱥᱛᱤᱧᱜ ᱮᱢ ᱵᱟᱲᱟᱭ ᱠᱷᱟᱱ ᱫᱚ ᱡᱩᱫᱤᱢ ᱞᱟᱹᱭᱟᱹᱧ ᱠᱷᱟᱱ ᱫᱚ ᱵᱮᱥ ᱠᱚᱜᱼᱟ᱾
ᱵᱟᱝ ᱡᱟᱹᱥᱛᱤ ᱠᱟᱨ ᱫᱚ ᱤᱧ ᱦᱚᱸ ᱵᱟᱹᱧ ᱵᱟᱲᱟᱭᱟ ᱟᱸᱡᱚᱢ ᱦᱩᱭ ᱟᱠᱟᱱᱟ ᱢᱤᱫᱴᱟᱝ ᱴᱩᱝᱠᱤ ᱫᱤᱯᱤᱞ ᱵᱟᱯᱞᱟ ᱠᱤᱱᱛᱩ ᱚᱱᱟ ᱫᱚ ᱚᱠᱟ ᱞᱮᱠᱟ ᱛᱮ ᱦᱩᱭᱩᱜᱼᱟ ᱤᱧ ᱦᱚ ᱵᱟᱲᱟᱭ ᱵᱟᱱᱩᱜ ᱛᱤᱧᱟᱹ
ᱠᱤᱱᱛᱩ ᱠᱚᱸᱰᱮᱞ ᱧᱟᱯᱟᱢ ᱠᱚᱸᱰᱮᱞ ᱧᱟᱯᱟᱢ ᱡᱟᱦᱟᱸᱟᱢ ᱞᱟᱹᱭ ᱠᱮᱫᱟ ᱛᱚ ᱚᱱᱟ ᱟᱸᱡᱚᱢ ᱟᱠᱟᱫᱟ ᱠᱤᱱᱛᱩ ᱥᱮᱨᱚᱠᱚᱢ ᱵᱟᱲᱟᱭ ᱵᱟᱹᱱᱩᱼᱟ ᱱᱤᱭᱟᱹ ᱵᱮᱯᱟᱨ ᱛᱮ ᱠᱤᱪᱷᱩ ᱞᱟᱹᱭ ᱡᱮ ᱚᱠᱟ ᱵᱷᱟᱛᱮ ᱵᱟᱯᱞᱟ ᱦᱩᱭᱩᱜ ᱜᱮᱭᱟ
ᱟᱪᱪᱷᱟ ᱟᱪᱪᱷᱟ ᱦᱮᱸᱛᱚ ᱫᱟ ᱠᱸᱰᱮᱞ ᱧᱟᱯᱟᱢ ᱵᱟᱯᱞᱟ ᱫᱚ ᱤᱧ ᱦᱚᱸ ᱢᱟᱱᱮ ᱫᱟ ᱚᱱᱟ ᱠᱚ ᱵᱤᱥᱚᱭ ᱛᱮᱫᱚ ᱩᱱᱟᱹᱜ ᱫᱷᱟᱨᱚᱱᱟ ᱫᱚ ᱵᱟᱹᱱᱩᱜ ᱛᱤᱧᱟᱹ ᱟᱨ ᱛᱟ ᱨᱮᱦᱚᱸ ᱡᱮᱴᱩᱠᱩ ᱡᱮ ᱴᱩᱠᱩ ᱤᱧ ᱵᱟᱲᱟᱭᱟ ᱡᱮ ᱠᱚᱸᱰᱮᱞ ᱡᱟᱯᱟᱜ ᱢᱟᱯᱞᱟ ᱢᱟᱱᱮ ᱫᱚ ᱦᱚᱪᱪᱷᱮ ᱡᱮ ᱢᱟᱱᱮ ᱢᱤᱫᱴᱮᱱ ᱠᱚᱲᱟ ᱜᱤᱫᱽᱨᱟᱹ ᱠᱩᱲᱤ ᱜᱤᱫᱽᱨᱟᱹ ᱢᱟᱱᱮ ᱟᱨᱠᱤ ᱢᱟᱱᱮ ᱡᱟᱦᱟᱸ ᱫᱚ ᱥᱟᱹᱜᱟᱹᱭ ᱡᱚᱲᱟ ᱠᱟᱛᱮᱫ ᱟᱹᱠᱤᱱ ᱟᱹᱠᱤᱱ ᱛᱮᱜᱮ ᱠᱤᱱ ᱵᱟᱯᱞᱟᱜᱼᱟ ᱚᱱᱟᱴᱟᱜ ᱜᱮᱠᱚ ᱞᱟᱹᱭᱟ ᱠᱚᱸᱰᱮᱞ ᱧᱟᱯᱟᱢ ᱵᱟᱯᱞᱟ ᱛᱚ ᱠᱚᱸᱰᱮᱞ ᱧᱟᱯᱟᱢ ᱵᱟᱯ- ᱵᱟᱯᱞᱟ ᱨᱮᱦᱚᱸ ᱢᱟᱱᱮ ᱪᱮᱫ ᱞᱮᱠᱟ ᱟᱡ ᱡᱩᱫᱤ ᱱᱤᱡᱮᱛᱮ ᱟᱹᱜᱩ ᱠᱮᱫᱮᱭᱟ ᱠᱚᱲᱟ ᱜᱤᱫᱽᱨᱟᱹ ᱡᱩᱫᱤ ᱱᱤᱡᱮᱛᱮ ᱩᱱᱤ ᱠᱩᱲᱤ ᱜᱤᱫᱽᱨᱟᱹ ᱟᱹᱜᱩ ᱠᱮᱫᱮᱟᱭ ᱛᱟᱨ ᱞᱚᱨᱮ ᱦᱟᱸᱰᱮ ᱠᱷᱚᱱᱟᱜ ᱢᱟᱱᱮ ᱠᱩᱲᱤ ᱜᱤᱫᱽᱨᱟᱹ ᱚᱲᱟᱜ ᱠᱷᱚᱱᱟᱜ ᱠᱚ ᱦᱤᱡᱩᱜ ᱜᱮᱭᱟ ᱯᱟᱸᱡᱟ ᱴᱷᱮᱥᱟᱣ ᱯᱟᱸᱡᱟ ᱴᱷᱮᱥᱟᱣ ᱦᱩᱭ ᱯᱚᱨᱮ ᱛᱟᱨᱯᱚᱨᱮ ᱡᱟᱦᱟᱸ ᱞᱮᱠᱟ ᱟᱨ ᱵᱟᱯᱞᱟ ᱨᱮᱱᱟᱜ ᱡᱟᱦᱟᱸ ᱯᱨᱚᱥᱮᱥ ᱠᱚ ᱢᱮᱱᱟᱜᱼᱟ ᱟᱨ ᱡᱟᱦᱟᱸ ᱟᱵᱚᱣᱟᱜ ᱡᱷᱚᱛᱚ ᱠᱤᱪᱷᱩ ᱫᱤᱱᱜᱚᱱ ᱠᱚ ᱴᱷᱤᱠ ᱟᱠᱚ ᱵᱟᱯᱞᱟᱜ ᱟᱠᱚ ᱛᱚ ᱚᱱᱟ ᱠᱚᱠᱚ ᱠᱚ ᱴᱷᱤᱠᱟ ᱛᱟᱨᱯᱚᱨᱮ ᱚᱱᱟ ᱵᱟᱯᱞᱟ ᱦᱩᱭᱩᱜ ᱜᱮᱭᱟ᱾
ᱟᱪᱷᱟ ᱛᱟᱦᱞᱮ ᱱᱤᱭᱟᱹ ᱠᱚᱸᱰᱮᱞ ᱧᱟᱯᱟᱢ ᱵᱟᱯᱞᱟ ᱫᱚ ᱡᱟᱦᱟᱸ ᱢᱟᱱᱮ ᱥᱤᱸᱫᱩᱨ ᱫᱟᱱ ᱠᱚ ᱞᱟᱹᱭᱜᱮᱭᱟ ᱚᱱᱟ ᱫᱚ ᱢᱟᱱᱮ᱾ ᱚᱠᱟ ᱴᱮᱱ ᱦᱩᱭᱩᱜᱼᱟ ᱢᱟᱱ ᱠᱚᱲᱟ ᱜᱤᱫᱽᱨᱟᱹ ᱚᱲᱟᱜᱴᱷᱮᱱ ᱥᱮ ᱠᱩᱲᱤ ᱜᱤᱫᱽᱨᱟᱹ ᱚᱲᱟᱜ ᱨᱮ ᱦᱩᱭᱩᱜᱼᱟ
ᱠᱚᱲᱟ ᱜᱤᱫᱽᱨᱟᱹ ᱚᱲᱟᱜ ᱨᱮᱜᱮ ᱫᱟ ᱠᱚᱲᱟ ᱜᱤᱫᱽᱨᱟᱹ ᱚᱲᱟᱜ ᱨᱮᱜᱮ ᱦᱩᱭᱩᱜ ᱜᱮᱭᱟ ᱟᱨ ᱡᱟᱦᱟᱸ ᱫᱚ ᱧᱮᱞ ᱧᱮᱯᱮᱞ ᱧᱮᱯᱮᱞ ᱵᱟᱯᱞᱟ ᱡᱟᱸᱦᱳᱭᱳᱜᱼᱟ ᱚᱱᱟ ᱫᱚ ᱦᱩᱭᱩᱜᱼᱟ ᱠᱩᱲᱤ ᱜᱤᱫᱽᱨᱟᱹ ᱟ ᱚᱲᱟᱜ ᱨᱮᱜᱮ ᱚᱱᱛᱮ ᱫᱟ ᱟᱞᱮ ᱦᱮᱸ ᱫᱟ ᱟᱫᱚ ᱡᱟᱦᱟᱸᱴᱩᱠᱩ ᱤᱧ ᱧᱮᱞ ᱟᱠᱟᱫᱟ ᱥᱮ ᱟᱞᱮᱥᱮᱫ ᱱᱚᱝᱠᱟᱱ ᱪᱚᱞ ᱢᱮᱱᱟᱜᱼᱟ ᱡᱮ ᱡᱟᱦᱟᱸᱭ ᱱᱤᱡᱮ ᱛᱮᱠᱚ ᱦᱤᱡᱩᱜᱼᱟ, ᱥᱮ ᱡᱟᱦᱟᱸ ᱠᱚᱸᱰᱮᱞ ᱧᱟᱯᱟᱢ ᱵᱟᱯᱞᱟ ᱦᱩᱭᱩᱜ ᱠᱟᱱᱟ᱾ ᱠᱚᱸᱰᱮᱞ ᱧᱟᱯᱟᱢ ᱵᱟᱯᱞᱟ ᱵᱟᱯᱞᱟ ᱨᱮ ᱫᱚ ᱫᱟ ᱞᱟᱹᱭᱟᱠᱚ ᱪᱮᱫᱟ ᱫᱟᱹᱣᱲᱟᱹ ᱠᱚᱨᱮ ᱫᱚ ᱟᱫᱚ ᱵᱟᱠᱚ ᱫᱮᱜ ᱠᱚᱣᱟ ᱪᱮᱫ ᱞᱮᱠᱟ ᱱᱚᱜᱼᱚᱭ ᱱᱚᱝᱠᱟ ᱧᱮᱞ ᱧᱮᱯᱮᱞ ᱵᱟᱯ ᱵᱟᱯᱞᱟ ᱨᱮᱫᱚ ᱪᱮᱠᱟ ᱫᱟᱹᱣᱲᱟᱹ ᱨᱮᱠᱚ ᱵᱟᱯᱞᱟᱜ ᱟᱥᱮ ᱛᱩᱞ ᱠᱚᱣᱟ ᱠᱚ ᱥᱮ ᱠᱩᱲᱤ ᱜᱤᱫᱽᱨᱟᱹ ᱛᱚ ᱚᱱᱟ ᱨᱮᱫᱚ ᱪᱮᱛᱟᱜ ᱚᱱᱠᱟ ᱫᱚ ᱵᱟᱠᱚ ᱛᱩᱞ ᱠᱚᱣᱟ ᱡᱟᱦᱟᱱᱟᱜ ᱜᱮ ᱛᱷᱟᱹᱨᱤ ᱵᱟᱠᱷᱟᱱ ᱯᱟᱛᱲᱟ ᱪᱮᱛᱟᱱ ᱨᱮ ᱟᱞᱮᱥᱮᱫ ᱫᱚ ᱥᱤᱸᱫᱽᱨᱟᱹ ᱫᱟᱱ ᱦᱩᱭᱩᱜᱭ ᱜᱮᱭᱟ᱾ ᱛᱟᱦᱞᱮ ᱟᱯᱮ ᱥ ᱜᱮ ᱫᱟ ᱚᱠᱟ ᱞᱮᱠᱟ᱾ ᱠᱟ ᱫᱟᱹᱣᱲᱩ ᱨᱮᱠᱚ ᱫᱮᱡᱚᱜ ᱜᱮᱭᱟ ᱥᱮ ᱵᱟᱝᱜᱮ᱾
ᱵᱟ ᱚᱱᱟ ᱡᱟᱦᱟᱸ ᱥᱤᱸᱫᱩᱨ ᱫᱟᱱᱮᱢ ᱞᱟᱹᱭ ᱠᱮᱫᱟ ᱚᱱᱟ ᱠᱤ ᱫᱩᱲᱩᱵ ᱠᱟᱛᱮ ᱜᱮ ᱦᱳᱭᱳᱜ ᱜᱮᱭᱟ᱾
ᱵᱟᱝ ᱵᱟᱝ ᱛᱤᱸᱜᱩ ᱠᱟᱛᱮᱜ ᱜᱮ ᱦᱩᱭᱩᱜ ᱜᱮᱭᱟ ᱡᱟᱦᱟᱸ ᱠᱚᱰᱮᱞ ᱧᱟᱯᱟᱢ ᱵᱟᱯᱞᱟ ᱨᱮ ᱦᱮᱸ ᱦᱮᱸ ᱦᱮᱸ ᱯᱟᱛᱲᱟ ᱵᱟᱠᱷᱟᱱ ᱛᱷᱟᱹᱨᱤ ᱪᱮᱛᱟᱱ ᱨᱮᱠᱚ ᱥᱤᱸᱫᱽᱨᱟᱹ ᱫᱟᱱ ᱦᱩᱭᱩᱜ ᱜᱮᱭᱟ ᱛᱚ ᱟᱯᱮ ᱥᱮᱫ ᱜᱮ ᱫᱟ ᱚᱠᱟᱞᱮᱠᱟ ᱠᱚᱸᱰᱮᱞ ᱧᱟᱯᱟᱢ ᱵᱟᱯᱞᱟ ᱨᱮᱫᱚ ᱢᱟᱱᱮ ᱪᱮᱫ ᱞᱮᱠᱟ ᱫᱟᱹᱣᱲᱟᱹ ᱨᱮᱠᱚ ᱫᱮᱡ ᱠᱚ ᱜᱮᱭᱟ ᱥᱮ ᱵᱟᱝᱜᱮ‌
ᱵᱟᱝ ᱫᱟᱹᱲᱟᱹ ᱨᱮᱫᱚ ᱵᱟᱝᱠᱚ ᱫᱮᱡ ᱠᱚ ᱟᱱᱠᱟ ᱫᱚ ᱵᱟᱝ ᱧᱮᱞ ᱦᱩᱭᱠᱟᱱᱟ ᱟᱢ ᱪᱮᱫᱠᱟᱢ ᱞᱟᱹᱭ ᱠᱮᱫᱟ ᱚᱱᱠᱟ ᱜᱮ ᱦᱩᱭᱩᱜ ᱜᱮᱭᱟ ᱟᱨ ᱢᱤᱫᱴᱟᱝ ᱢᱟᱱᱮ ᱡᱟᱦᱟᱸ ᱢᱟᱱᱮ ᱧᱮᱞᱚᱜ ᱠᱟᱱᱟ ᱡᱮ ᱡᱟᱦᱟᱸᱭ ᱜᱮ ᱪᱟᱹᱰᱩᱭ ᱠᱟᱱᱟᱭ ᱛᱚ ᱢᱤᱫᱴᱟᱝ ᱠᱩᱲᱤ ᱜᱤᱫᱽᱨᱟᱹ ᱩᱱᱤ ᱡᱚ ᱚᱱᱟ ᱟᱵᱟᱨ ᱱᱟᱣᱟ ᱠᱟᱛᱮ ᱵᱟᱯᱞᱟᱜ ᱠᱟᱱᱟ ᱚᱱᱟ ᱵᱟᱯᱞᱟ ᱪᱮᱫ ᱠᱚ ᱪᱮᱫ ᱠᱚ ᱞᱟᱹᱭ ᱜᱮᱭᱟ ᱟᱯᱮ ᱥᱮᱫ
ᱚᱱᱟ ᱫᱚ ᱫᱟ ᱤᱧ ᱫᱚ ᱵᱟᱹᱧ ᱵᱟᱰᱟᱭ ᱜᱮᱭᱟ ᱚᱱᱟᱴᱟᱜ ᱫᱚ ᱴᱷᱤᱠ
ᱟᱪ ᱪᱷᱟ ᱢᱟᱱᱮ ᱱᱤᱭᱟᱹ ᱱᱤᱭᱟᱹ ᱵᱟᱨᱮᱛᱮ ᱢᱤᱫ ᱦᱚᱲ ᱥᱟᱶ ᱟᱞᱚᱪᱚᱱᱟ ᱦᱩᱭᱱᱟ ᱛᱚ ᱩᱱᱤ ᱴᱷᱮᱱ ᱜᱮ ᱵᱟᱲᱟᱭ ᱧᱟᱢ ᱮᱱᱟ ᱛᱚ ᱩᱱᱤ ᱞᱟᱹᱭ ᱠᱮᱫᱟᱭ ᱱᱤᱭᱟᱹ ᱫᱚ ᱢᱟᱱᱮ ᱤᱛᱩᱫ ᱥᱤᱸᱫᱩᱨ ᱵᱟᱯᱞᱟ ᱠᱚ ᱞᱟᱹᱭ ᱜᱮᱭᱟ ᱾
ᱟᱪ ᱪᱷᱟ ᱤᱛᱩᱜ ᱥᱤᱸᱫᱩᱨ ᱵᱟᱝ
ᱦᱮᱸ ᱱᱩᱭ ᱡᱚᱠᱷᱚᱱ ᱠᱚ ᱥᱤᱸᱫᱩᱨ ᱟᱭᱟ ᱢᱟᱱᱮ ᱮᱢᱱᱤ ᱡᱟᱦᱟᱸ ᱟᱵᱚᱣᱟᱜ ᱥᱟᱨ ᱥᱟᱹᱜᱩᱱ ᱵᱟᱯᱞᱟ ᱠᱚ ᱛᱚ ᱚᱱᱟ ᱠᱚᱫᱚ ᱡᱚᱡᱚᱢ ᱛᱮᱜᱮ ᱠᱚ ᱥᱤᱸᱫᱩᱨ ᱟᱭᱟ ᱚᱱᱟ ᱾ ᱡᱩᱫᱤ ᱤᱧᱟᱹᱜ ᱵᱷᱩᱞ ᱵᱟᱝ ᱦᱩᱭᱩᱜ ᱠᱟᱱᱟ ᱟᱨ ᱠᱤᱱᱛᱩ ᱱᱤ ᱤᱛᱩᱫ ᱥᱤᱸᱫᱩᱨ ᱫᱚ ᱢᱟᱱᱮ ᱩᱱᱤ ᱵᱚᱝᱥᱚ ᱠᱚᱭᱚᱜ ᱵᱟᱝ ᱜᱟᱱᱚᱜᱼᱟ ᱡᱟᱦᱟᱸᱭ ᱠᱚᱲᱟ ᱜᱤᱫᱽᱨᱟᱹᱭ ᱛᱟᱦᱮᱱᱟ ᱩᱱᱤ ᱥᱮᱫ ᱫᱚ ᱵᱟᱭ ᱠᱚᱭᱚᱜᱟ ᱟᱨ ᱞᱮᱸᱜᱟ ᱛᱤᱛᱮ ᱥᱤᱸᱫᱩᱨᱟᱭᱟᱭ ᱾
ᱟᱪ ᱪᱷᱟ ᱠᱤ ᱡᱟᱹᱱᱤ ᱫᱟ ᱱᱚᱣᱟ ᱫᱚ ᱧᱮᱞ ᱵᱟᱝ ᱦᱩᱭ ᱠᱟᱱᱟ ᱛᱚ ᱟᱞᱮ ᱥᱮᱫ ᱫᱚ ᱡᱟᱦᱟᱸᱭ ᱤᱛᱩᱜ ᱥᱤᱸᱫᱩᱨ ᱠᱚ ᱞᱟᱹᱭᱟ ᱡᱟᱦᱟᱸᱭ ᱠᱚᱸᱰᱮᱞ ᱧᱟᱯᱟᱢ ᱵᱟᱯᱞᱟ ᱨᱮᱦᱚᱸ ᱢᱟᱱᱮ ᱩᱱᱠᱤᱱ ᱫᱚ ᱟᱨᱠᱤ ᱢᱟᱱᱮ ᱟᱵᱚ ᱥᱮ ᱢᱮᱱᱟᱜ ᱜᱮᱭᱟ ᱥᱮ ᱚᱱᱠᱟ ᱟᱵᱚ ᱱᱚᱝᱠᱟ ᱦᱩᱭᱩᱜ ᱜᱮᱭᱟ ᱡᱮ ᱟᱹᱰᱤ ᱫᱤᱱ ᱫᱚᱦᱚ ᱢᱟᱱᱮ ᱟᱹᱜᱩ ᱟᱠᱟᱫ ᱫᱮᱭᱟᱭ ᱛᱟᱨᱯᱚᱨᱮ ᱱᱚᱜᱼᱚᱭ ᱢᱟᱱᱮ ᱤᱭᱟᱹ ᱦᱩᱭᱱᱟ ᱯᱟᱸᱡᱟ ᱴᱷᱟᱥᱟᱣ ᱦᱩᱭᱱᱟ ᱯᱟᱸᱡᱟ ᱴᱷᱟᱥᱟᱣ ᱦᱩᱭ ᱠᱟᱛᱮ ᱦᱚᱸ ᱡᱟᱦᱟᱸᱭ ᱫᱚ ᱢᱟᱱᱮ ᱥᱚᱸᱜᱮ ᱥᱚᱝ ᱚᱱᱠᱟ ᱫᱟᱹᱲᱮᱱ ᱛᱟᱦᱮᱱ ᱛᱟᱠᱚ ᱜᱮᱭᱟ ᱠᱩᱲᱤ ᱠᱚ ᱛᱟᱦᱮᱱ ᱛᱟᱠᱚ ᱜᱮᱭᱟ ᱩᱱᱠᱩ ᱫᱚ ᱞᱚᱜᱚᱱ ᱜᱮᱠᱚ ᱵᱟᱯᱞᱟᱜ ᱜᱮᱭᱟ ᱾ ᱟᱨ ᱡᱟᱦᱟᱸᱭ ᱵᱟᱠᱚ ᱫᱟᱲᱮᱭᱟᱜ ᱩᱱᱠᱩ ᱫᱚᱠᱚ ᱛᱟᱸᱹᱜᱤ ᱜᱮᱭᱟ ᱦᱟᱯᱮ ᱛᱤᱥ ᱞᱮ ᱥᱟᱛᱚᱜᱼᱟ ᱛᱚᱵᱮ ᱱᱟᱜ ᱞᱮ ᱵᱟᱵᱞᱟᱜᱼᱟ ᱾ ᱛᱚ ᱟᱞᱮ ᱥᱮᱫ ᱫᱚ ᱡᱚᱠᱷᱚᱱ ᱚᱱᱠᱟ ᱢᱮᱱᱟᱜ ᱜᱮᱭᱟ ᱥᱮ ᱟᱫᱚ ᱡᱟᱦᱟᱱᱟᱜ ᱜᱮ ᱵᱟᱯᱞᱟ ᱜᱤᱨᱟᱹ ᱦᱤᱡᱩᱜᱼᱟ ᱟᱫᱚ ᱛᱚᱠᱷᱚᱱ ᱠᱚ ᱞᱟᱹᱭᱟ ᱢᱟᱱᱮ ᱱᱚᱣᱟ ᱫᱚ ᱪᱮᱫ ᱵᱟᱯᱞᱟ ᱢᱟᱱᱮ ᱚᱠᱟᱨᱮ ᱪᱟᱞᱟᱜ ᱠᱟᱱᱟ ᱥᱮ ᱪᱮᱫᱠᱟ ᱞᱮᱫᱟ ᱵᱟᱝᱜᱮ ᱱᱚᱣᱟ ᱫᱚ ᱤᱛᱩᱜ ᱥᱤᱸᱫᱩᱨ ᱵᱟᱯᱞᱟ ᱢᱟᱱᱮ ᱤᱛᱩᱜ ᱥᱤᱸᱫᱩᱨ ᱦᱩᱭᱩᱜᱼᱟ ᱟᱞᱮ ᱫᱚ ᱚᱱᱠᱟ ᱫᱚ ᱵᱟᱹᱱᱩᱜᱼᱟ ᱡᱮ ᱩᱱᱠᱩ ᱥᱟᱜ ᱫᱚ ᱱᱚᱝ ᱚᱱᱠᱟ ᱦᱩᱭᱩᱜᱼᱟ ᱢᱮᱱ ᱛᱮ ᱫᱚ ᱠᱤᱡ ᱧᱮᱞ ᱵᱟᱲᱟ ᱵᱟᱝ ᱦᱩᱭ ᱟᱠᱟᱱᱟ ᱛᱚ ᱫᱟ ᱩᱱᱟᱹᱜ ᱵᱟᱲᱟᱭ ᱵᱟᱹᱱᱩᱜᱼᱟ ᱱᱚᱣᱟ ᱵᱤᱥ ᱠᱷᱟᱹᱭ ᱛᱮ ᱫᱚ
ᱟᱪ ᱪᱷᱟ ᱟᱨ ᱱᱟ ᱱᱤᱭᱟᱹ ᱡᱟᱦᱟᱸ ᱤᱛᱩᱫ ᱥᱤᱸᱫᱩᱨ ᱨᱮᱢ ᱞᱟᱹᱭ ᱠᱮᱫᱟ ᱟᱯᱮ ᱥᱮᱱ ᱛᱚ ᱩᱱᱠᱤᱱᱟᱜ ᱡᱚᱠᱷ ᱚᱠᱷᱚᱱ ᱵᱟᱯᱞᱟ ᱦᱩᱭᱩᱜᱼᱟ ᱛᱚ ᱚᱱᱟ ᱵᱚᱝᱥᱚ ᱨᱮ ᱦᱚᱭᱛᱚ ᱡᱟᱦᱟᱱᱟᱜ ᱠᱟᱹᱢᱤ ᱚᱲᱟᱜ ᱠᱚ ᱦᱩᱭᱩᱜ ᱠᱟᱱᱟ ᱦᱚᱭᱛᱚ ᱡᱟᱦᱟᱸᱭ ᱜᱚᱡ ᱦᱩᱭᱩᱜ ᱠᱟᱱᱟ ᱵᱷᱟᱸᱰᱟᱱ ᱚᱲᱟᱜ ᱠᱚ ᱦᱩᱭᱩᱜ ᱠᱟᱱᱟ ᱛᱚ ᱚᱱᱟ ᱵᱚᱝᱥᱚ ᱨᱮᱱ ᱟᱹᱰᱤ ᱥᱚᱢᱚᱭ ᱜᱮ ᱢᱟᱱᱮ ᱚᱲᱟᱜ ᱵᱷᱤᱛᱤᱨ ᱨᱮ ᱡᱟ ᱥᱚᱲᱤᱭᱚ ᱠᱚ ᱡᱚᱢ ᱜᱮᱭᱟ ᱛᱚ ᱚᱱᱟ ᱥᱚᱵ ᱠᱟᱹᱢᱤ ᱡᱟᱭᱜᱟ ᱨᱮ ᱩᱱᱤ ᱵᱟᱹᱦᱩ ᱢᱟᱱᱮ ᱟᱯᱮ ᱯᱮ ᱢᱟᱱᱮ ᱢᱮᱥᱟᱭᱟ ᱥᱮ ᱵᱟᱯᱮ ᱢᱮᱥᱟᱭᱮ ᱜᱮᱭᱟ
ᱡᱟᱦᱟᱸᱭ ᱩᱱᱤ ᱡᱚᱛᱚ ᱫᱤᱱ ᱱᱟᱜ ᱤᱛᱩᱜ ᱥᱤᱸᱫᱩᱨ ᱦᱩᱭᱩᱜ ᱛᱟᱭᱟ ᱟᱨᱠᱤ ᱛᱚᱠᱷᱚᱱᱟᱜ ᱠᱟᱛᱷᱟᱢ ᱞᱟᱹᱭ ᱫᱟ ᱛᱚ? ᱫᱟ
ᱦᱮᱸ ᱵᱟᱝ ᱤᱛᱩᱫ ᱥᱤᱸᱜᱩᱨ ᱯᱚᱨᱮᱱᱟ
ᱤᱛᱩᱫ ᱥᱤᱸᱫᱩᱨ ᱯᱚᱨᱮ ᱫᱚ ᱡᱟᱦᱟᱸᱭ ᱮᱢᱱᱤ ᱠᱚᱸᱰᱮᱞ ᱧᱟᱯᱟᱢ ᱵᱟᱯᱞᱟ ᱛᱮ ᱡᱟᱦᱟᱸᱭ ᱵᱷᱟᱜᱤ ᱠᱩᱲᱤ ᱜᱤᱫᱽᱨᱟᱹ ᱡᱟᱦᱟᱸᱭ ᱠᱚ ᱪᱷᱟᱹᱰᱩᱭ ᱠᱚᱠᱚ ᱵᱟᱯᱞᱟ ᱟᱹᱜᱩ ᱠᱚᱣᱟ ᱩᱱᱠᱩ ᱫᱚ ᱵᱟᱝ ᱡᱟᱦᱟᱸᱭ ᱫᱚ ᱮᱢᱱᱤ ᱛᱟᱦᱮᱱ ᱜᱮᱭᱟ ᱠᱚ ᱡᱟᱦᱟᱸᱭ ᱠᱚᱫᱚ ᱠᱚᱸᱰᱮᱞ ᱧᱟᱯᱟᱢ ᱦᱩᱭ ᱟᱠᱟᱱᱟ ᱥᱤᱸᱫᱽᱨᱟᱹᱫᱟᱱ ᱯᱚᱨᱮ ᱫᱚ ᱡᱟᱦᱟᱸ ᱡᱚᱛᱚᱱᱟᱜ ᱠᱟᱹᱢᱤ ᱨᱮᱜᱮ ᱩᱱᱤ ᱫᱚ ᱡᱚᱲᱟᱣ ᱫᱟᱲᱮᱭᱟᱜᱼᱟ ᱠᱤᱱᱛᱩ ᱡᱟᱦᱟᱸᱭ ᱩᱱᱠᱩ ᱤᱭᱟᱹ ᱠᱚᱠᱚ ᱛᱟᱦᱮᱱᱟ ᱪᱷᱟᱹᱰᱩᱭᱤ ᱠᱚ ᱩᱱᱠᱩ ᱫᱚ ᱠᱤᱱᱛᱩ ᱟᱞᱮ ᱥᱮᱫ ᱨᱮᱫᱚ ᱫᱟ ᱠᱚᱱᱳ ᱠᱟᱹᱢᱤ ᱨᱮᱜᱮ ᱩᱱᱠᱩ ᱫᱚ ᱵᱟᱠᱚ ᱢᱮᱥᱟ ᱠᱚ ᱡᱟᱦᱟᱱᱟᱜ ᱜᱮ ᱥᱩᱵᱷᱚ ᱠᱟᱹᱢᱤ ᱨᱮᱫᱚ ᱢᱟᱱᱮ ᱵᱮᱥ ᱠᱟᱹᱢᱤ ᱨᱮᱫᱚ ᱩᱱᱠᱩ ᱫᱚ ᱪᱮᱫᱟ ᱵᱟᱠᱚ ᱢᱮᱥᱟ ᱠᱚᱣᱟ ᱟᱫᱚ ᱟᱞᱮ ᱥᱮᱱ ᱨᱤᱱ ᱞᱤᱧ ᱫᱚ ᱚᱱᱠᱟ ᱜᱤᱧ ᱧᱮᱞ ᱵᱟᱲᱟ ᱟᱠᱟᱫᱟ ᱛᱚ ᱟᱯᱮ ᱥᱮᱫ ᱜᱮ ᱫᱟ ᱚᱠᱟ ᱞᱮᱠᱟ
ᱡᱟᱦᱟᱢ ᱞᱟᱹᱭ ᱠᱮᱫᱟ ᱟᱞᱮ ᱥᱮᱫ ᱜᱮ ᱚᱱᱠᱟ ᱜᱮ ᱾ ᱠᱟᱨᱚᱱ ᱟᱞᱮ ᱥᱮᱫ ᱡᱟᱦᱟᱱᱟᱜ ᱠᱟᱹᱢᱤ ᱨᱮᱫᱚ ᱩᱱᱠᱩ ᱫᱚ ᱵᱟᱝ ᱠᱚ ᱢᱮᱥᱟ ᱠᱚᱣᱟ ᱢᱟᱱᱮ ᱥᱩᱨ ᱠᱚ ᱟᱨ ᱵᱟᱝᱠᱚ ᱦᱤᱡᱩᱜ ᱜᱮᱭᱟ ᱠᱟᱨᱚᱱ ᱱᱤᱭᱟᱹ ᱵᱟᱨ ᱜᱮ ᱢᱤᱫᱴᱟᱝ ᱚᱱᱠᱟᱱᱟᱜ ᱚᱱᱩᱥᱴᱷᱟᱱ ᱦᱩᱭᱱᱟ ᱛᱟᱦᱚᱞᱮ ᱚᱱᱠᱟᱱ ᱢᱤᱫᱴᱮᱱ ᱵᱟᱹᱦᱩ ᱦᱚᱲ ᱮ ᱛᱟᱦᱮᱸ ᱛᱟᱦᱮ ᱠᱟᱱ ᱛᱟᱞᱮᱭᱟ ᱛᱟᱦᱚᱞᱮ ᱩᱱᱤ ᱵᱟᱲᱟᱭ ᱵᱟᱭ ᱵᱟᱲᱟᱭ ᱠᱮᱭᱟ ᱩᱱᱤ ᱜᱮ ᱢᱟᱱᱮ ᱠᱟᱹᱢᱤ ᱠᱚᱨᱮ ᱥᱩᱨᱩᱜ ᱠᱟᱱ ᱛᱟᱦᱮᱱ ᱛᱚ ᱵᱟᱠᱤ ᱵᱟᱠᱤ ᱡᱟᱸᱦᱟᱭ ᱵᱟᱹᱦᱩ ᱠᱚ ᱛᱟᱦᱮᱸ ᱠᱟᱱᱟ ᱛᱚ ᱩᱝᱠᱩ ᱡᱷᱚᱛᱚ ᱛᱚ ᱠᱚ ᱢᱮᱛᱟ ᱫᱮᱭᱟ ᱡᱮ ᱱᱤᱭᱟᱹ ᱡᱟᱭᱜᱟ ᱨᱮᱫᱚ ᱟᱢ ᱫᱚ ᱟᱞᱚᱢ ᱦᱤᱡᱩᱜ-ᱟ ᱫᱚ ᱵᱟᱝ ᱜᱟᱱᱚᱜᱼᱟ ᱦᱮᱡ ᱛᱟᱞᱦᱮ ᱟᱞᱮ ᱥᱮ ᱛᱚ ᱢᱮᱱᱟᱜ ᱜᱮᱭᱟ ᱚᱱᱟ ᱯᱚᱪᱚᱞᱚᱱ ᱫᱚ
ᱟᱪᱪᱷᱟ ᱟᱪᱪᱷᱟ ᱦᱮᱸ ᱛᱚ ᱫᱟ ᱢᱟᱱᱮ ᱟᱞᱮ ᱥᱮ ᱟᱞᱮ ᱟᱹᱛᱳ ᱨᱮᱫᱚ ᱱᱚᱝᱠᱟ ᱫᱚ ᱵᱟᱝ ᱜᱷᱚᱴᱟᱣ ᱠᱟᱱᱟ ᱠᱤᱱᱛᱩ ᱤᱧ ᱫᱩᱧ ᱧᱮᱞ ᱫᱩᱧ ᱧᱮᱞ ᱠᱟᱫᱟ ᱱᱚᱣᱟ ᱜᱷᱚᱴᱚᱱᱟ ᱫᱚ ᱟᱫᱚ ᱤᱧ ᱦᱚᱸᱛᱚ ᱫᱚ ᱩᱱᱟᱹᱜ ᱫᱚ ᱵᱤᱥᱤ ᱫᱚ ᱵᱟᱹᱧ ᱵᱟᱲᱟᱭᱟ ᱚᱱᱟ ᱠᱚ ᱵᱤᱥᱚᱭ ᱛᱮᱫᱚ ᱛᱚ ᱟᱫᱚ ᱧᱮᱞ ᱜᱤᱧ ᱧᱮᱞ ᱦᱩᱭ ᱠᱟᱱᱟ ᱟᱫᱚ ᱩᱱ ᱡᱟᱦᱟᱸ ᱛᱤᱱᱟᱹᱜ ᱧᱮᱞ ᱠᱟᱛᱤᱧ ᱥᱮᱬᱟ ᱠᱟᱫᱟ ᱩᱱ ᱴᱩᱠᱩ ᱜᱤᱧ ᱞᱟᱹᱭᱟᱢ ᱠᱟᱱᱟ ᱟᱫᱚ ᱱᱤᱡᱮ ᱠᱷᱚᱱᱟᱜ ᱫᱚ ᱤᱧ ᱫᱚ ᱪᱮᱫ ᱦᱚᱸ ᱵᱟᱹᱧ ᱵᱟᱲᱟᱭᱟ ᱩᱱᱟᱹᱜ ᱫᱚ
ᱟᱪᱪᱷᱟ ᱤᱧᱟᱹᱜ ᱢᱤᱫᱴᱟᱝ ᱢᱟᱱᱮ ᱵᱮᱠᱛᱤᱜᱚᱛᱚ ᱵᱷᱟᱵᱮ ᱱᱤᱭᱟᱹ ᱢᱤᱫᱴᱟᱝ ᱯᱚᱥᱱᱚ ᱦᱩᱭᱩᱜ ᱠᱟᱱᱟ ᱡᱮ ᱩᱱᱤ ᱡᱩᱫᱤ ᱚᱱᱟ ᱥᱩᱵᱟᱹ ᱠᱟᱹᱢᱤ ᱨᱮ ᱢᱮᱥᱟᱭ ᱦᱩᱭᱩᱜᱼᱟ ᱛᱟᱦᱞᱮ ᱢᱟᱱᱮ ᱯᱚᱵᱞᱮᱢ ᱵᱟ ᱚᱥᱩᱵᱤᱫᱟ ᱪᱮᱫ ᱦᱩᱭ ᱫᱟᱲᱮᱭᱟᱜᱼᱟ ᱢᱚᱱᱮ ᱫᱟᱲᱮᱭᱟᱜᱼᱟ ᱟᱢᱟᱜ ᱢᱚᱱᱮ ᱨᱮ ᱪᱮᱫ ᱦᱤᱡᱩᱜ ᱠᱟᱱᱟ ᱱᱤᱭᱟᱹ ᱵᱟᱨ ᱨᱮ
ᱱᱚᱣᱟ ᱠᱚ ᱵᱤᱥᱚᱭ ᱛᱮᱦᱚᱸ ᱫᱟ ᱤᱧ ᱫᱚ ᱩᱱᱟᱹᱜ ᱫᱷᱟᱨᱚᱱᱟ ᱫᱚ ᱵᱟᱹᱱᱩᱜᱼᱟ ᱟᱫᱚ ᱡᱟᱦᱟᱸ ᱞᱟᱦᱟᱛᱮ ᱟᱵᱚᱨᱮᱱ ᱢᱟᱨᱮ ᱦᱟᱯᱲᱟᱢ ᱠᱚᱠᱚ ᱛᱟᱦᱮᱸ ᱠᱟᱱᱟ ᱠᱚ ᱩᱱᱠᱩ ᱜᱮ ᱡᱩᱫᱤ ᱱᱚᱝᱠᱟᱱ ᱪᱚᱞ ᱠᱚᱠᱚ ᱛᱮᱭᱟᱨ ᱠᱟᱜ ᱠᱷᱟᱱ ᱫᱚ ᱚᱱᱟ ᱫᱚ ᱦᱚᱪᱪᱷᱮ ᱟᱵᱚ ᱨᱮᱱ ᱢᱟᱨᱮ ᱦᱟᱯᱲᱟᱢ ᱠᱚ ᱟᱨ ᱡᱟᱦᱟᱸᱭ ᱠᱚ ᱟᱵᱚ ᱨᱮᱱ ᱢᱟᱹᱭ ᱛᱟᱠᱚ ᱵᱟᱵᱟ ᱛᱟᱠᱚ ᱠᱚ ᱢᱮᱱᱟᱜ ᱠᱚ ᱩᱝᱠᱩ ᱜᱮ ᱚᱱᱟ ᱠᱚᱫᱚ ᱵᱮᱥ ᱵᱷᱟᱜᱤ ᱴᱷᱤᱠ ᱠᱚ ᱫᱟᱲᱮᱭᱟᱜᱼᱟ ᱟᱵᱚ ᱱᱤᱭᱟᱹ ᱡᱮᱱᱟᱨᱮᱥᱚᱱ ᱨᱮ ᱦᱮᱡ ᱠᱟᱛᱮ ᱫᱚ ᱱᱚᱣᱟ ᱠᱚ ᱵᱤᱥᱚᱭ ᱛᱮᱫᱚ ᱱᱚᱝᱠᱟ ᱢᱟᱱᱮ ᱱᱚᱝᱠᱟ ᱥᱟᱸᱦᱚᱥ ᱵᱟᱝ ᱦᱩᱭ ᱠᱟᱱᱟ ᱡᱮ ᱡᱟᱦᱟᱸᱭ ᱴᱷᱮᱱ ᱠᱩᱞᱤ ᱠᱟᱛᱤᱧ ᱵᱟᱲᱟᱭᱟ ᱥᱮ ᱪᱮᱫ ᱞᱮᱠᱟ ᱵᱟᱵᱟ ᱠᱚᱴᱷᱮᱱ ᱫᱚ ᱱᱚᱣᱟ ᱠᱚᱫᱚ ᱠᱩᱞᱤ ᱫᱚ ᱦᱚᱭᱛᱚ ᱤᱧ ᱫᱚ ᱵᱟᱹᱧ ᱫᱟᱲᱮᱭᱟᱜᱼᱟ ᱛᱚ ᱡᱟᱦᱟᱸ ᱛᱤᱥ ᱠᱚᱨᱮ ᱱᱚᱜᱼᱚᱭ ᱢᱟ ᱜᱚᱜᱚ ᱛᱟᱠᱚ ᱴᱷᱮᱱ ᱦᱚᱸ ᱵᱟᱵᱟᱭᱩ ᱛᱟᱠᱚ ᱴᱷᱮᱱ ᱫᱚ ᱠᱩᱞᱤ ᱫᱚ ᱵᱟᱝ ᱦᱩᱭ ᱠᱟᱱᱟ ᱱᱚᱣᱟ ᱵᱤᱥᱚᱭ ᱟᱫᱚ ᱠᱷᱩᱵ ᱮᱠᱴᱟ ᱟᱞᱮ ᱟᱛᱳ ᱨᱮ ᱚᱱᱠᱟ ᱫᱚ ᱞᱟᱹᱭᱟᱜ ᱢᱮᱭᱟ ᱥᱮ ᱠᱷᱩᱵ ᱮᱠᱴᱟ ᱫᱚ ᱟᱞᱮ ᱟᱞᱮ ᱟᱛᱳ ᱠᱚᱨᱮ ᱫᱚ ᱱᱚᱝᱠᱟ ᱵᱟᱝ ᱦᱩᱭ ᱠᱟᱱᱟ ᱥᱩᱨ ᱯᱟᱥᱮᱠ ᱠᱚᱨᱮ ᱫᱚ ᱟᱨ ᱦᱩᱭ ᱠᱟᱱ ᱨᱮᱦᱚᱸ ᱱᱚᱝᱠᱟ ᱱᱮᱣᱛᱟ ᱜᱤᱨᱟᱹ ᱠᱚᱫᱚ ᱵᱟᱝ ᱦᱮᱡ ᱠᱟᱱᱟ ᱥᱮ ᱡᱟᱸᱦᱟᱱᱟᱜ ᱤᱧ ᱧᱮᱞᱟ ᱥᱮ ᱪᱮᱫ ᱚᱱᱠᱟ ᱫᱚ ᱵᱟᱝ ᱦᱩᱭ ᱠᱟᱱᱟ ᱛᱚ ᱛᱚ ᱤᱧ ᱫᱚ ᱚᱱᱟ ᱵᱤᱥᱚᱭ ᱛᱮ ᱠᱳᱱᱳ ᱫᱷᱟᱨᱚᱱᱟ ᱵᱟᱹᱱᱩᱜ ᱛᱤᱧᱟᱹ ᱟᱢ ᱜᱮ ᱫᱟ ᱡᱩᱫᱤᱢ ᱞᱟᱹᱭ ᱠᱷᱟᱱ ᱫᱚ ᱵᱮᱥ ᱠᱚᱜᱼᱟ ᱪᱮᱫᱠᱟᱢ ᱢᱚᱱᱚ ᱵᱷᱟᱵ ᱠᱟᱱᱟ
ᱤᱧᱟᱹᱜ ᱢᱚᱱᱳᱵᱷᱟᱵᱽ ᱡᱮ ᱡᱮᱦᱮᱛᱩ ᱟᱵᱚ ᱫᱩ ᱦᱟᱡᱟᱨ ᱪᱷᱟᱵᱵᱤᱥ ᱨᱮ ᱢᱮᱱᱟᱜ ᱵᱚᱱᱟ ᱛᱚ ᱤᱧᱤᱧ ᱢᱚᱱᱮᱭᱟ ᱱᱤᱭᱟᱹ ᱴᱟᱜ ᱦᱚᱸ ᱢᱤᱫᱴᱟᱝ ᱵᱟᱹᱲᱤᱡ ᱪᱤᱱᱛᱟᱹ ᱵᱷᱟᱵᱱᱟ ᱢᱮᱱᱟᱜᱼᱟ ᱢᱤᱫᱴᱟᱡ ᱠᱩ-ᱥᱚᱝᱥᱠᱟᱨ ᱞᱮᱠᱟ ᱚᱱᱠᱟᱱᱟᱜ ᱢᱮᱱᱟᱜᱼᱟ ᱡᱮᱦᱮᱛᱩ ᱩᱱᱤ ᱦᱚᱸ ᱢᱤᱫᱴᱟᱝ ᱢᱟᱱᱮ ᱥᱩᱥᱛᱷᱚ ᱥᱚᱵᱚᱞ ᱢᱟᱹᱱᱢᱤ ᱦᱚᱲ ᱠᱟᱱᱟᱭ ᱩᱱᱤ ᱦᱚᱸᱛᱚ ᱢᱟᱱᱮ ᱵᱟᱯᱞᱟ ᱠᱚ ᱦᱩᱭ ᱠᱟᱱᱟ ᱛᱟᱞᱦᱮ ᱩᱱᱤ ᱦᱚᱸ ᱱᱤᱭᱟᱹ ᱠᱚᱨᱮ ᱫᱚ ᱢᱮᱥᱟ ᱞᱮᱠᱷᱟᱱ ᱱᱤᱭᱟᱹ ᱢᱚᱱᱮ ᱦᱚᱭ ᱥᱮ ᱨᱚᱠᱚᱢ ᱢᱟᱱᱮ ᱟᱱᱟᱴ ᱠᱚ ᱵᱟ ᱡᱟᱸᱦᱟᱱᱟᱜ ᱵᱟᱹᱲᱤᱡ ᱡᱤᱱᱤᱥ ᱫᱚ ᱵᱟᱝ ᱦᱩᱭ ᱫᱟᱲᱮᱭᱟᱜᱼᱟ
ᱟᱪᱪᱷᱟ ᱦᱮᱸ ᱛᱚ ᱫᱟ ᱤᱧᱦᱚᱸ ᱚᱱᱠᱟ ᱜᱤᱧ ᱢᱚᱱᱮᱭᱟ ᱟᱫᱚ ᱩᱱᱫᱤᱱ ᱡᱟᱦᱟᱸ ᱞᱮᱠᱟ ᱠᱚ ᱞᱟᱹᱭ ᱟᱹᱜᱩ ᱠᱟᱫᱟ ᱱᱤᱛᱚᱜ ᱦᱚᱸ ᱚᱱᱟ ᱡᱤᱱᱤᱥᱴᱟᱜ ᱠᱚ ᱢᱟᱱᱟᱣ ᱵᱟᱛᱟᱣ ᱫᱟᱠᱚ ᱚᱱᱟ ᱜᱮ
ᱦᱮᱸ
ᱡᱮᱢᱚᱱ ᱫᱟ ᱮᱱᱟᱝ ᱱᱚᱝᱠᱟ ᱠᱟᱛᱷᱟ ᱞᱟᱹᱭ ᱦᱩᱭ ᱠᱟᱱᱟ ᱡᱮ ᱱᱚᱜᱼᱚᱭ ᱡᱮᱢᱚᱱ ᱟᱵᱚ ᱟᱹᱛᱳ ᱫᱤᱥᱚᱢ ᱫᱤᱥᱚᱢ ᱠᱚᱨᱮ ᱫᱚ ᱰᱟᱹᱱ ᱵᱷᱩᱛ ᱥᱮ ᱡᱟᱸᱦᱟᱱᱟᱜ ᱜᱮ ᱚᱱᱠᱟ ᱵᱟᱠᱚ ᱧᱮᱞ ᱠᱚᱣᱟ ᱠᱚ ᱥᱮ ᱡᱷᱚᱛᱚ ᱜᱮ ᱚᱱᱟ ᱜᱮᱠᱚ ᱢᱟᱱᱟᱣ ᱵᱟᱛᱟᱣ ᱟᱠᱚ ᱡᱮ ᱰᱟᱹᱱ ᱵᱷᱩᱛ ᱢᱮᱱᱟᱜ ᱠᱚᱣᱟ ᱥᱮ ᱱᱩᱭ ᱡᱮ ᱱᱚᱝᱠᱟ ᱱᱚᱝᱠᱟ ᱠᱮᱫᱮᱭᱟᱭ ᱥᱮ ᱦᱟᱱᱤ ᱜᱮ ᱱᱚᱝᱠᱟ ᱠᱮᱫᱮᱭᱟ ᱱᱚᱝᱠᱟ ᱢᱮᱱᱟᱜ ᱟᱥᱮ ᱢᱤᱫᱴᱟᱝ ᱚᱱᱟ ᱦᱚᱸ ᱢᱤᱫᱴᱮᱱ ᱠᱩ-ᱥᱚᱝᱥᱠᱟᱨ ᱜᱮ ᱟᱨ ᱡᱟᱦᱟᱸᱭ ᱫᱚ ᱞᱟᱹᱭᱟ ᱠᱚ ᱱᱩᱭ ᱨᱳᱜᱽ ᱟᱡᱟᱨ ᱦᱩᱭ ᱠᱟᱱᱟ ᱥᱮ ᱡᱟᱸᱦᱟᱱᱟᱜ ᱜᱮ ᱱᱩᱭ ᱫᱚ ᱳᱡᱷᱟ ᱴᱷᱮᱱ ᱵᱚᱱ ᱤᱫᱤᱭᱟ ᱭᱟ, ᱰᱟᱠ ᱰᱟᱠᱛᱟᱨ ᱴᱷᱮᱱ ᱫᱚ ᱵᱟᱵᱚᱱ ᱤᱫᱤᱭᱮᱭᱟ ᱥᱮ ᱪᱮᱫ ᱰᱟᱠᱛᱟᱨ ᱫᱚ ᱵᱟᱠᱚ ᱪᱤᱠᱟᱹ ᱫᱟᱲᱮᱭᱟᱜᱼᱟ ᱱᱚᱣᱟ ᱦᱚᱸ ᱢᱤᱫᱴᱮᱱ ᱠᱩ-ᱥᱚᱝᱥᱟᱨ ᱟᱫᱚ ᱚᱱᱮ ᱚᱱᱠᱟ ᱜᱮ ᱢᱟᱱᱮ ᱠᱤᱪᱷᱩ ᱡᱷᱚᱛᱚ ᱦᱚᱲ ᱢᱤᱫᱴᱮᱱ ᱚᱲᱟᱜ ᱨᱮ ᱡᱩᱫᱤ ᱢᱚᱬᱮ ᱜᱚᱴᱟᱝ ᱦᱚᱲᱮ ᱛᱟᱸᱦᱮᱱᱟ ᱢᱚᱬᱮ ᱜᱚᱴᱮᱱ ᱦᱚᱲ ᱨᱮ ᱡᱩᱫᱤ ᱚ ᱢᱤᱫ ᱯᱳᱱ ᱦᱚᱲ ᱫᱚ ᱡᱩᱫᱤ ᱥᱤᱠᱠᱷᱤᱛᱚ ᱦᱚᱲ ᱠᱚ ᱛᱟᱸᱦᱮᱱ ᱨᱮᱦᱚᱸ ᱢᱤᱫ ᱦᱚᱲ ᱫᱚ ᱢᱩᱨᱠᱷᱚ ᱦᱚᱲ ᱫᱚ ᱛᱟᱸᱦᱮᱱ ᱜᱮᱭᱟ ᱟᱫᱚ ᱚᱱᱠᱟ ᱜᱮ ᱦᱩᱸ ᱦᱩᱸ ᱛᱚ ᱚᱱᱟ ᱠᱚ ᱵᱤᱥᱚᱭ ᱜᱮ ᱤᱧᱤᱧ ᱢᱚᱱᱮᱭᱟ ᱚᱱᱠᱟ ᱫᱚᱠᱚ ᱛᱟᱸᱦᱮᱱ ᱜᱮᱭᱟ ᱠᱚ ᱡᱚᱛᱚ ᱫᱤᱱ ᱱᱩᱠᱩ ᱡᱟᱦᱟᱸ ᱟᱵᱚ ᱡᱮᱱᱟᱨᱮᱥᱚᱱ ᱨᱮ ᱦᱮᱡ ᱠᱟᱛᱮᱫ ᱫᱚ ᱱᱚᱣᱟ ᱠᱚᱫᱚ ᱟᱥᱟ ᱠᱚᱨᱤ ᱱᱚᱝᱠᱟ ᱠᱚᱫᱚ ᱵᱟᱠᱚ ᱢᱟᱱᱟᱣᱟ ᱡᱟᱦᱟᱸ ᱛᱤᱥ ᱢᱟᱱᱮ ᱟᱵᱚᱣᱟᱜ ᱡᱮᱱᱟᱨᱮᱥᱚᱱ ᱡᱚᱠᱷᱚᱱ ᱪᱟᱞᱟᱜᱼᱟ ᱱᱚᱣᱟ ᱦᱚᱸ ᱮᱸ ᱱᱤᱛᱚᱜ ᱦᱚᱸ ᱢᱮᱱᱟᱜ ᱠᱚ ᱜᱮᱭᱟ ᱞᱟᱦᱟᱛᱮᱱ ᱨᱤᱱ ᱦᱚᱲ ᱠᱚ ᱩᱱᱫᱤᱱ ᱡᱚᱠᱷᱚᱱ ᱛᱚᱠᱷᱚᱱ ᱡᱚᱠᱷᱚᱱ ᱵᱟᱠᱚ ᱛᱟᱦᱮᱱᱟ ᱩᱱᱠᱩ ᱛᱚᱠᱷᱚᱱ ᱟᱵᱚᱣᱟᱜ ᱡᱮᱱᱟᱨᱮᱥᱚᱱ ᱴᱟᱜ ᱪᱟᱞᱟᱜ-ᱟ, ᱟᱥᱟ ᱠᱚᱨᱮ ᱱᱚᱣᱟ ᱡᱤᱱᱤᱥ ᱠᱚᱫᱚ ᱵᱟᱝ ᱦᱩᱭᱩᱜᱼᱟ ᱛᱚᱠᱷᱚᱱ ᱫᱚ
ᱟᱪ ᱪᱷᱟ
ᱛᱟᱯᱚᱨᱮ ᱟᱨ ᱢᱤᱫᱴᱟᱝ ᱢᱟᱱᱮ ᱟᱨ ᱢᱤᱫᱴᱟᱝ ᱠᱟᱛᱷᱟᱧ ᱞᱟᱹᱭᱟ ᱢᱟᱱᱮ ᱢᱮᱰᱤᱠᱟᱞ ᱩᱱ ᱚᱝᱠᱟᱱᱟᱜ ᱢᱚᱱᱳᱵᱷᱟᱵ ᱫᱤᱭᱮ ᱴᱷᱤᱠ ᱟᱪᱷᱮ ᱛᱚ ᱢᱟᱱᱮ ᱩᱞᱴᱟᱹ ᱥᱮᱫ ᱫᱚ ᱥᱮᱨᱚᱠᱚᱢ ᱫᱚ ᱟᱞᱚᱢ ᱢᱚᱱᱮᱭᱟ ᱢᱟᱱᱮ ᱵᱮᱯᱟᱨ ᱦᱩᱭᱩᱜ ᱠᱟᱱᱟ ᱱᱮᱛᱟᱨ ᱡᱟᱦᱟᱸ ᱠᱩᱲᱤ ᱜᱤᱫᱽᱨᱟᱹᱣᱟᱜ ᱢᱟᱱᱮ ᱡᱮᱴᱟ ᱢᱟᱱᱮ ᱢᱟᱥᱮ ᱢᱟᱥᱮ ᱛᱚ ᱡᱟᱦᱟᱸ ᱞᱚᱠᱷᱚᱱ ᱦᱩᱭᱩᱜ ᱜᱮ ᱛᱟᱠᱚᱣᱟ ᱴᱷᱤᱠ ᱟᱪ ᱪᱷᱮ ᱟᱢ ᱱᱤᱥᱪᱚᱭᱮᱢ ᱵᱩᱡᱽ ᱫᱟᱲᱮᱭᱟᱜ ᱠᱟᱱᱟ ᱛᱚ ᱚᱱᱟ ᱠᱷᱟᱹᱛᱤᱨ ᱚᱱᱟ ᱠᱷᱟᱹᱛᱤᱨ ᱛᱮ ᱟᱹᱰᱤ ᱚᱲᱟᱜ ᱠᱚᱨᱮ ᱜᱮ
ᱦᱮᱸ ᱦᱟᱞᱚ ᱦᱟᱞᱚ ᱫᱟ ᱵᱟᱝ ᱟᱸᱡᱚᱢᱚᱜ ᱠᱟᱱᱟ ᱦᱟᱞᱚ ᱦᱟᱞᱚ ᱦᱮᱞᱳ ᱫᱟ ᱟᱸᱡᱚᱢ ᱧᱟᱢᱮᱜ-ᱟᱢ ᱦᱟᱞᱚ ᱦᱟᱞᱚ ᱦᱟᱞᱚ ᱫᱟ ᱵᱟᱝ ᱟᱸᱡᱚᱢᱚᱜ ᱠᱟᱱᱟ
ᱚ ᱥᱮ ᱚᱸᱰᱮ ᱯᱷᱚᱱ ᱵᱚᱞᱚ ᱞᱮᱱᱟ ᱥᱮ ᱡᱚᱱ ᱱᱚᱴ ᱦᱚᱭᱛᱚ ᱵᱟᱝ ᱟᱸᱡᱚᱢᱚᱜ ᱠᱟᱱ ᱛᱟᱦᱮᱸᱫ
ᱟᱪ ᱪᱷᱟ ᱟᱪ ᱪᱷᱟ ᱟᱪ ᱪᱷᱟ ᱦᱮᱸ ᱫᱟᱫᱟ ᱪᱮᱫ ᱮᱢ ᱞᱟᱹᱭᱮᱫ ᱛᱟᱦᱮᱸᱜ-ᱟ ᱫᱟ
ᱦᱮᱸ ᱞᱟᱹᱭᱫᱟᱹᱧ ᱡᱟᱦᱟᱸ ᱠᱩᱲᱤ ᱜᱤᱫᱽᱨᱟᱹ ᱟᱜ ᱡᱟᱦᱟᱸ ᱢᱟᱱᱮ ᱢᱟᱥᱮ ᱢᱟᱥᱮ ᱡᱟᱦᱟᱸ ᱦᱩᱭᱩᱜ ᱛᱚᱠᱷᱚᱱ ᱮᱥᱟᱨᱮᱞ ᱴᱷᱤᱠ ᱟᱪᱷᱮ, ᱛᱚ ᱚᱱᱟ ᱥᱚᱢᱚᱭ ᱟᱹᱰᱤ ᱟᱹᱛᱩ ᱚᱲᱟᱜ ᱠᱚᱨᱮ ᱜᱮ ᱛᱚ ᱡᱟᱦᱟᱸ ᱟᱭᱩ ᱩᱱᱠᱩ ᱠᱚ ᱛᱟᱦᱮᱱᱟ ᱩᱱᱠᱩ ᱠᱚ ᱞᱟᱹᱭ ᱜᱮᱭᱟ ᱡᱮ ᱟᱯᱮ ᱫᱟ ᱫᱚ ᱡᱟᱦᱟᱸ ᱧᱤᱫᱟᱹ ᱵᱮᱲᱟ ᱫᱚ ᱥᱚᱱᱫᱮᱭ ᱜᱮᱭᱟ ᱴᱷᱤᱠ ᱟᱪᱷᱮ ᱡᱟᱦᱟᱸ ᱫᱷᱩᱯ ᱠᱚ ᱫᱷᱚᱨᱟᱣ ᱜᱮᱭᱟ ᱚᱲᱟᱜ ᱠᱚᱨᱮ ᱚᱱᱟ ᱡᱤᱱᱤᱥ ᱠᱚ ᱵᱟᱝ ᱜᱟᱱᱚᱜᱼᱟ ᱛᱚ ᱟᱢ ᱱᱤ ᱱᱤᱭᱟᱹᱴᱟᱜ ᱛᱤᱱᱟᱹᱜ ᱴᱟᱢ ᱢᱚᱱᱮᱭᱟ ᱡᱮ ᱱᱤᱭᱟᱹᱴᱟᱜ ᱠᱤ ᱠᱚᱱ ᱠᱩᱥᱚᱝᱥᱠᱟᱨ ᱠᱟᱱᱟ ᱥᱮ ᱱᱤᱭᱟᱹ ᱨᱮᱱᱟᱜ ᱦᱚᱸ ᱠᱚᱱᱚ ᱵᱷᱟᱜᱮ ᱡᱤᱱᱤᱥ ᱢᱮᱱᱟᱜᱼᱟ
ᱟᱪ ᱪᱷᱟ ᱟᱪ ᱪᱷᱟ ᱦᱮᱸ ᱫᱟ ᱛᱚ ᱤᱧ ᱡᱟᱦᱟᱸ ᱛᱤᱱᱟᱹᱜ ᱴᱩᱠᱩᱱ ᱱᱤᱭᱟᱹ ᱵᱚᱭᱮᱥ ᱨᱮ ᱦᱮᱡ ᱠᱟᱛᱤᱧ ᱵᱟᱰᱟᱭ ᱧᱟᱢ ᱟᱠᱟᱫᱟ ᱡᱮ ᱱᱚᱣᱟ ᱠᱚᱫᱚ ᱠᱚᱨᱟᱣ ᱫᱚ ᱩᱪᱤᱛ ᱵᱟᱝ ᱠᱟᱱᱟ ᱠᱟᱨᱚᱱ ᱥᱮ ᱢᱟᱱᱮ ᱧᱮᱞ ᱦᱩᱭ ᱠᱟᱱᱟ ᱚᱱᱠᱟᱱ ᱡᱤᱱᱤᱥ ᱠᱚᱦᱚᱸ ᱡᱮ ᱞᱟᱹᱭᱟ ᱠᱚ ᱡᱟᱦᱱᱟᱜ ᱡᱩᱫᱤ ᱚᱱᱟ ᱯᱤᱨᱤᱭᱚᱰ ᱡᱟᱦᱟᱸ ᱟᱢᱮᱢ ᱞᱟᱹᱭᱮᱫᱟ ᱡᱟᱦᱟᱸ ᱦᱩᱭᱩᱜ ᱜᱮ ᱛᱟᱠᱚᱣᱟ ᱛᱟᱞᱦᱮ ᱚᱱᱟ ᱯᱤᱨᱤᱭᱳᱰᱥ ᱵᱤᱥᱚᱭ ᱛᱮᱦᱚᱸ ᱢᱟᱱᱮ ᱪᱮᱫ ᱞᱮᱠᱟ ᱦᱚᱲ ᱫᱚᱠᱚ ᱞᱟᱹᱭᱟ ᱡᱮ ᱱᱚᱜᱼ ᱱᱚᱝᱠᱟ ᱵᱚᱸᱜᱟ ᱵᱩᱨᱩ ᱦᱩᱭᱩᱜ ᱠᱟᱱᱟ ᱥᱮ ᱢᱟᱜ ᱢᱚᱬᱮ ᱡᱟᱦᱟᱱᱟᱜ ᱜᱮ ᱵᱟᱦᱟ ᱛᱟᱱᱤᱡ ᱦᱩᱭᱩᱜ ᱠᱟᱱᱟ ᱡᱮ ᱱᱚᱣᱟ ᱴᱟᱜ ᱫᱚ ᱟᱞᱚᱢ ᱥᱩᱨᱩᱜᱼᱟ ᱱᱩᱠᱩ ᱵᱚᱸᱜᱟ ᱠᱚᱠᱚ ᱨᱟᱹᱜᱤᱜᱼᱟ ᱥᱮ ᱡᱟᱦᱟᱱᱟᱜ ᱜᱮ ᱱᱚᱝᱠᱟ ᱚᱱᱠᱟ ᱦᱩᱭᱩᱜᱼᱟ ᱛᱚ ᱱᱚᱝᱠᱟ ᱠᱚ ᱞᱟᱹᱭ ᱜᱮᱭᱟ ᱠᱤᱱᱛᱩ ᱱᱚᱣᱟ ᱫᱚ ᱩᱱᱫᱤᱱ ᱨᱮᱱᱟᱜ ᱠᱩ ᱥᱚᱝᱥᱠᱟᱨ ᱠᱟᱱᱟ ᱱᱚᱣᱟ ᱦᱚᱸ ᱤᱧᱤᱧ ᱵᱟᱛᱟᱣ ᱮᱫᱟ ᱛᱚ ᱫᱤᱠᱩ ᱦᱚᱸᱛᱚ ᱠᱚ ᱢᱟᱱᱟᱣ ᱟᱹᱜᱩᱭᱟ ᱥᱟᱱᱛᱟᱲ ᱦᱚᱸᱠᱚ ᱢᱟᱱᱟᱣ ᱟᱹᱜᱩᱭᱮᱫᱟ ᱠᱤᱱᱛᱩ ᱱᱚᱣᱟ ᱫᱚ ᱤᱧ ᱢᱚᱱᱮ ᱛᱮᱫᱚ ᱱᱚᱣᱟ ᱫᱚ ᱠᱚᱨᱟᱣ ᱩᱪᱤᱛ ᱵᱟᱝ ᱠᱟᱱᱟ ᱡᱟᱦᱟᱸᱭ ᱫᱚ ᱤᱧᱤᱧ ᱞᱟᱹᱭᱟ ᱡᱟᱦᱟᱸᱭ ᱫᱚ ᱞᱟᱹᱭᱟ ᱠᱚ ᱡᱮ ᱫᱩᱨᱜᱟᱹ ᱵᱚᱸᱜᱟ ᱠᱚ ᱠᱟᱞᱤ ᱵᱚᱸᱜᱟ ᱠᱚ ᱡᱟᱦᱟᱸ ᱚᱱᱠᱟ ᱵᱟᱠᱚ ᱞᱟᱹᱭᱟ ᱥᱮ ᱵᱚᱸᱜᱟ ᱠᱚ ᱢᱮᱱᱟᱜ ᱛᱟᱠᱚᱣᱟ ᱛᱟᱞᱦᱮ ᱩᱝᱠᱩ ᱦᱚᱸᱛᱚ ᱩᱝᱠᱩ ᱩᱱᱠᱩᱣᱟᱜ ᱦᱚᱸᱛᱚ ᱱᱚᱣᱟ ᱡᱤᱱᱤᱥᱴᱟᱜ ᱛᱟᱦᱮᱸ ᱠᱟᱱ ᱛᱮᱜ ᱛᱚ ᱟᱵᱚ ᱴᱷᱮᱱ ᱫᱚ ᱱᱚᱣᱟ ᱠᱚᱫᱚ ᱦᱮᱡ ᱟᱠᱟᱱᱟ ᱩᱱᱫᱤᱱ ᱠᱷᱚᱱᱟᱜ ᱜᱮ ᱱᱚᱣᱟ ᱡᱤᱱᱤᱥ ᱮᱴᱟᱜ ᱫᱚ ᱛᱟᱦᱮᱸ ᱠᱟᱱᱟ ᱤᱧᱤᱧ ᱵᱟᱰᱟᱭᱟ ᱛᱚ ᱩᱱ ᱡᱚᱠᱷᱚᱱ ᱩᱝᱠᱩ ᱛᱟᱦᱮᱞᱮ ᱟᱯᱮ ᱡᱩᱫᱤ ᱚᱱᱟ ᱥᱚᱢᱚᱭ ᱯᱮ ᱯᱩᱡᱟᱹ ᱫᱟᱲᱮᱭᱟᱠᱚ ᱠᱟᱱᱟ ᱛᱟᱦᱮᱞᱮ ᱟᱞᱮ ᱫᱚ ᱪᱮᱫ ᱥᱚᱢᱚᱥ ᱥᱟ ᱚᱱᱟ ᱵᱤᱥᱚᱭ ᱛᱮᱫᱚ ᱚᱱᱛᱮ ᱫᱟ ᱟᱨᱠᱤ ᱦᱩᱸ ᱟᱨ ᱠᱤᱪᱷᱩ ᱫᱤᱱ ᱢᱟᱲᱟᱝ ᱜᱮ ᱢᱮᱫᱴᱟᱝ ᱱᱚᱜ-ᱚᱭ ᱡᱟᱦᱟᱸ ᱛᱤᱥ ᱟᱸᱡᱚᱢ ᱵᱟᱲᱟ ᱟᱠᱟᱫᱟᱢ ᱟᱥᱟᱢ ᱨᱮ ᱢᱮᱱᱟᱜᱼᱟ ᱢᱤᱫᱴᱟᱝ ᱠᱟᱢᱟᱠ ᱠᱷᱟ ᱢᱚᱱᱫᱤᱨ ᱢᱤᱫᱴᱟᱝ ᱮᱢ ᱟᱸᱡᱚᱢ ᱟᱠᱟᱫᱟ ᱠᱤ ᱱᱚᱣᱟ
ᱦᱮᱸ ᱟᱸᱡᱚᱢ ᱫᱚ ᱦᱩᱭ ᱠᱟᱱᱟ ᱟᱸᱡᱚᱢ ᱦᱩᱭ ᱠᱟᱱᱟ
ᱦᱮᱸ ᱠᱤᱪᱷᱩ ᱫᱤᱱ ᱢᱟᱲᱟᱝ ᱜᱮ ᱱᱚᱜ-ᱚᱭ ᱡᱮ ᱟᱢᱵᱚᱵᱚᱛᱤ ᱯᱟᱨᱚᱢ ᱮᱱᱟ ᱛᱚ ᱚᱢᱵᱚ ᱵᱚᱛᱤ ᱥᱚᱢᱚᱭ ᱫᱚᱠᱚ ᱞᱟᱹᱭᱟ ᱪᱮᱛᱟ ᱯᱮ ᱫᱤᱱ ᱚᱸᱰᱮ ᱚᱱᱟ ᱡᱟᱦᱟᱸ ᱠᱟᱢᱟᱠᱠᱷᱟ ᱢᱚᱱᱫᱤᱨ ᱢᱮᱱᱟᱜᱼᱟ ᱚᱱᱟ ᱠᱟᱢᱟᱠᱠᱷᱟ ᱢᱚᱱᱫᱤᱨ ᱨᱮ ᱪᱮᱛᱟ ᱚᱱᱟ ᱯᱮ ᱫᱤᱱ ᱫᱚ ᱚᱱᱮ ᱡᱟᱦᱟᱸ ᱢᱟᱱᱮ ᱢᱤᱫᱴᱟᱝ ᱜᱚᱞᱯᱷᱚ ᱢᱮᱱᱟᱜᱼᱟ ᱚᱱᱟ ᱫᱚ ᱡᱟᱦᱟᱸᱭ